ᱦᱮᱞᱳ ᱦᱮᱸ ᱜᱚᱢᱠᱮ ᱡᱚᱦᱟᱨ ᱜᱮ ᱾ ᱦᱮᱞᱳ
ᱡᱚᱦᱟᱨ ᱜᱮ ᱡᱚᱦᱟᱨ ᱜᱮ ᱾
ᱪᱮᱫ ᱠᱚᱵᱮᱱ ᱪᱤᱠᱟᱹᱭᱮᱼᱟ ᱾
ᱚᱦ ᱫᱩᱲᱩᱵ ᱵᱟᱲᱟ ᱠᱟᱱᱟ ᱾
ᱦᱩᱼ ᱱᱟᱯᱟᱭ ᱵᱟᱲᱟ ᱜᱮ ᱾
ᱡᱚᱢ ᱵᱟᱲᱟ ᱠᱮᱜᱼᱟ ᱵᱤᱱ?
ᱦᱳᱭ ᱡᱚᱢ ᱵᱟᱲᱟ ᱠᱚ ᱦᱩᱭᱱᱟ ᱾
ᱱᱟᱯᱟᱭ ᱵᱟᱼᱼ
ᱟᱵᱮᱱ ᱫᱚ?
ᱚᱲᱟᱜ ᱜᱮ ᱾
ᱡᱚᱢ ᱵᱟᱲᱟ ᱠᱮᱫᱼᱟ ᱵᱤᱱ ᱪᱮ?
ᱵᱟᱲᱟ ᱠᱚᱼᱼ
ᱟᱪᱪᱷᱟ ᱱᱮᱴᱚᱠ ᱦᱚᱸ ᱡᱚᱢ ᱵᱟᱲᱟ ᱠᱚ ᱦᱩᱭ ᱠᱟᱫᱟ ᱾ ᱠᱚ ᱫᱩᱲᱩᱵ ᱟᱠᱟᱱᱟ ᱾
ᱚ ᱟᱪᱪᱷᱟ ᱾
ᱪᱮᱫ ᱠᱚ ᱩᱛᱩ ᱮᱫ? ᱪᱮᱫ ᱠᱚᱵᱚ ᱩᱛᱩ ᱞᱮᱭᱟ
ᱛᱚᱣᱟ ᱾ ᱟᱞᱩ ᱛᱟᱦᱮᱸ ᱠᱟᱱᱟ, ᱟᱞᱩ ᱠᱩᱸᱫᱽᱨᱤ ᱟᱨ ᱱᱚᱛᱮ ᱰᱟᱹᱞ ᱛᱟᱦᱮᱸ ᱠᱟᱱᱟ ᱾
ᱟᱪᱪᱷᱟ ᱾
ᱜᱚᱝᱠᱮ ᱟᱵᱮᱱ ᱫᱚ ᱪᱮᱫ ᱠᱚᱯᱮ ᱩᱛᱩ ᱞᱮᱜᱼᱟ?
ᱟᱞᱮ ᱛᱮᱦᱮᱧ ᱫᱚ ᱵᱮᱸᱜᱟᱲ ᱵᱤᱞᱟᱹᱛᱤ ᱨᱟᱯᱟᱜ ᱦᱩᱭ ᱞᱮᱱᱟ ᱾
ᱟᱪᱪᱷᱟ ᱾
ᱟᱨ ᱵᱟᱥᱠᱮ ᱫᱟᱠᱟ ᱾
ᱵᱟᱵᱤᱱ ᱤᱥᱤᱱ ᱟᱠᱟᱫᱟ ᱫᱟᱠᱟ?
ᱦᱮᱸ
ᱫᱟᱠᱟ ᱵᱟᱹᱵᱤᱱ ᱤᱥᱤᱱ ᱠᱟᱜᱟ ᱛᱮᱦᱮᱧ ᱫᱚ?
ᱵᱟᱝᱜᱮ ᱵᱟᱥᱠᱮ ᱫᱟᱠᱟ ᱡᱚᱢ ᱦᱩᱭᱱᱟ ᱾
ᱚ
ᱫᱟᱜ ᱢᱟᱺᱰᱤ ᱫᱟᱠᱟ ᱾
ᱟᱪᱪᱷᱟ ᱾
ᱦᱚᱭ ᱢᱮᱱᱠᱷᱟᱱ ᱚᱱᱟᱥᱟᱜ ᱫᱚ ᱚᱱᱟ ᱵᱮᱸᱜᱟᱲ ᱨᱟᱯᱟᱜ ᱵᱤᱞᱟᱹᱛᱤ ᱨᱟᱯᱟᱜ ᱠᱚ ᱦᱚᱸᱼᱼ
ᱟᱪᱪᱷᱟ ᱾
ᱦ
ᱚᱱᱛᱮ ᱪᱮᱫᱠᱟ ᱢᱮᱱᱟᱜᱼᱟ ᱜᱚᱝᱠᱮ ᱚᱭᱮᱫᱟᱨ ᱠᱚ?
ᱚᱭᱮᱫᱟᱨ ᱠᱚ ᱦᱚᱞᱟ ᱠᱷᱚᱱ ᱡᱟᱹᱲᱤᱭᱮᱫᱟᱭ ᱯᱩᱨᱟᱹ ᱜᱮ ᱾ ᱟᱨ ᱛᱮᱦᱮᱧ ᱦᱚᱸ ᱱᱚᱜᱼᱚᱭ ᱱᱟᱥᱮ ᱱᱟᱥᱮᱼᱼ ᱵᱡ
ᱟᱪᱪᱷᱟ ᱾ ᱚ
ᱡᱟᱹᱯᱩᱫ ᱞᱮᱠᱟᱭ ᱡᱟᱹᱯᱩᱫᱮᱜ-ᱟ, ᱟᱪᱪᱷᱟ ᱾
ᱦᱩᱸ, ᱱᱚᱛᱮ ᱦᱚᱭ ᱡᱟᱹᱯᱤᱫ ᱮᱛᱚᱼᱼ ᱦᱟᱹᱠᱩ ᱠᱚ ᱜᱚᱢᱠᱮ ᱠᱮ ᱵᱟᱧᱪᱟᱣ ᱦᱩᱭ ᱠᱟᱱᱟ᱾ ᱪᱟᱞᱟᱣ ᱫᱚ ᱪᱟᱞᱟᱣ ᱦᱩᱭᱩᱜ ᱜᱮᱭᱟ ᱥᱟᱵ ᱠᱚ ᱫᱚ᱾
ᱱᱚᱝᱠᱟ ᱵᱟᱹᱲᱤᱡ ᱠᱚ ᱥᱚᱜ ᱟᱠᱚ ᱞᱟᱹᱭᱟ᱾
ᱦᱮᱸ ᱵᱷᱟᱜᱤ ᱠᱚ ᱥᱟᱵ ᱟᱠᱚ ᱵᱟᱝ ᱫᱚ ᱵᱟᱝ ᱟᱫᱚ ᱟᱫᱚ ᱫᱚ ᱩᱱᱟᱹᱜ ᱫᱚ ᱵᱟᱝᱟᱭ ᱤᱭᱟᱹ ᱠᱟᱜᱼᱟ ᱫᱟᱜ ᱵᱟᱝᱟᱭ ᱫᱟᱜ ᱠᱟᱜᱼᱟ ᱛᱚ
ᱟᱪᱪᱷᱟ᱾
ᱥᱮᱨᱚᱠᱚᱢ ᱫᱟᱜ ᱞᱮᱠᱷᱟᱱ ᱫᱚ ᱨᱟᱠᱟᱵ ᱟᱠᱚ ᱟᱨᱚ ᱵᱷᱟᱜᱮ ᱦᱳᱭ ᱥᱮᱨᱚᱠᱚᱢ ᱫᱚ ᱵᱟᱝ, ᱱᱚᱜᱼᱚᱭ ᱦᱚᱞᱟ ᱦᱳᱭ ᱦᱚᱞᱟ ᱠᱷᱚᱱᱟᱜ ᱮᱢᱟᱜ ᱫᱟᱜ ᱫᱟᱭᱛᱚ᱾
ᱟᱪᱪᱷᱟ᱾
ᱞᱟᱦᱟ ᱛᱮᱫᱚ ᱵᱟᱝ ᱮ ᱫᱟᱜ ᱵᱟᱲᱟ ᱟᱠᱟᱜ-ᱟ ᱚᱱᱠᱟ ᱫᱚ᱾
ᱢᱟᱨᱟᱝ ᱢᱟᱨᱟᱝ ᱦᱟᱠᱩ ᱠᱚ ᱧᱟᱢᱚᱜ ᱜᱮᱭᱟ ᱚᱱᱛᱮ ᱥᱮ ᱵᱟᱝ ᱜᱮ ᱦᱩᱰᱤᱧ ᱠᱚᱫᱚ?
ᱢᱟᱨᱟᱝ ᱢᱟᱨᱟᱝ ᱠᱚᱫᱚ ᱠᱷᱮᱛ ᱠᱚᱨᱮ ᱫᱚ ᱵᱟᱝᱠᱚ ᱧᱟᱢᱚᱜᱼᱟ᱾ ᱱᱟᱹᱭ ᱱᱟᱹᱭ ᱪᱟᱞᱟᱜ ᱦᱩᱭᱩᱜᱼᱟ ᱢᱟᱨᱟᱝ ᱠᱚᱫᱚ, ᱱᱟᱹᱭ ᱠᱚᱨᱮ ᱪᱷᱟᱲᱟ ᱵᱟᱝ ᱧᱟᱢᱚᱜᱼᱟ ᱛᱚ ᱢᱟᱨᱟᱝ ᱠᱚᱫᱚ ᱱᱟᱜ ᱠᱷᱟᱱ᱾
ᱱᱟᱹᱭ ᱠᱚᱨᱮ ᱢᱟ ᱱᱩᱠᱩ ᱠᱟᱴᱠᱚᱢ ᱠᱚᱠᱚ ᱧᱟᱢᱟᱚ ᱞᱟᱹᱭᱟ ᱠᱟᱴᱠᱚᱢ ᱠᱚ ᱟᱹᱰᱤ ᱠᱚ ᱥᱤᱵᱤᱞᱟ᱾
ᱦᱮᱸ ᱧᱟᱢᱚᱜ ᱟᱠᱩ ᱫᱚᱢᱮ ᱠᱚ ᱧᱟᱢᱚᱜ ᱜᱚᱝᱠᱮ ᱩᱱᱠᱩ᱾
ᱫᱷᱤᱨᱤ ᱠᱟᱴᱠᱚᱢ ᱠᱚ ᱵᱟᱹᱲ ᱠᱚ ᱥᱤᱵᱤᱞᱟ ᱠᱚ ᱞᱟᱹᱭ ᱫᱚ,
ᱦᱮᱸ ᱦᱮᱸ ᱫᱚᱢᱮ ᱠᱚ ᱥᱤᱵᱤᱞᱟ᱾
ᱠᱟᱴᱠᱚᱢ ᱫᱚ ᱨᱤᱫ ᱠᱚ ᱨᱤᱫ ᱠᱚᱣᱟ ᱠᱚ ᱟᱫᱷᱚᱢ ᱫᱚ ᱵᱷᱟᱡᱟ ᱧᱚᱜ ᱠᱟᱛᱮ
ᱦᱮᱸᱦᱮᱸ ᱨᱤᱫ ᱠᱚ ᱜᱮᱭᱟ ᱠᱚ᱾
ᱦᱮᱸ ᱫᱷᱤᱨᱤ ᱨᱮᱱ, ᱚᱱᱠᱟᱜ ᱜᱮ ᱪᱮᱫ ᱟᱯᱮ ᱥᱮᱫ ᱫᱚ ᱚᱠᱟ ᱞᱮᱠᱟ ᱯᱮ ᱡᱚᱢ ᱠᱚᱣᱟ?
ᱚᱱᱠᱟᱜᱮ ᱚᱱᱠᱟᱜᱮ ᱯᱳᱭᱞᱳ ᱨᱟᱯᱟᱜ ᱦᱩᱭᱩᱜᱼᱟ, ᱥᱮ ᱵᱟᱝ ᱤᱱᱟᱹ ᱛᱟᱭᱚᱢ ᱨᱤᱫ ᱠᱚ ᱦᱩᱭᱩᱜ-ᱟ ᱾
ᱦᱮᱸ ᱟᱨ ᱜᱟᱰᱟ ᱨᱮᱱ ᱫᱚ ᱤᱪᱟᱹᱜ ᱦᱟᱹᱠᱩ ᱠᱚᱦᱚᱸ ᱵᱟᱹᱲ ᱠᱚ ᱥᱤᱵᱤᱞᱟ ᱠᱚ ᱞᱟᱹᱭ,
ᱦᱩᱸ ᱜᱟᱰᱟ ᱫᱚ ᱵᱟᱝᱠᱚ ᱧᱟᱢᱚᱜ ᱜᱮᱭᱟ ᱩᱱᱟᱹᱜ ᱫᱚ ᱟᱞᱮ ᱟᱞᱮ ᱥᱮᱫ ᱫᱚ ᱩᱱᱟᱹᱜ ᱫᱚ᱾ ᱠᱟᱴᱠᱚᱢ ᱵᱷᱟᱜᱮ ᱠᱚ ᱧᱟᱢᱚᱜᱼᱟ ᱠᱟᱴᱠᱚᱢ ᱠᱚᱦᱚᱸ, ᱠᱟᱴᱠᱚᱢ ᱳᱭ ᱠᱟᱴᱠᱚᱢ ᱡᱟᱹᱥᱛᱤ ᱠᱟᱭ ᱛᱮ ᱫᱚᱢᱮ᱾
ᱟᱪᱪᱷᱟ᱾ ᱟᱯᱮ ᱠᱷᱚᱱ ᱥᱩᱨ ᱨᱮᱜᱮ ᱢᱮᱱᱟᱜᱼᱟ ᱱᱟᱭ ᱠᱚ ᱜᱮᱰᱟ ᱠᱚ?
ᱦᱮᱸ ᱥᱩᱨ ᱜᱮᱭᱟ ᱜᱟᱰᱟ ᱫᱚ ᱟᱞᱮ ᱟᱛᱩ ᱨᱮᱜᱮ ᱢᱮᱱᱟᱜ ᱟᱠᱷᱟᱱ᱾ ᱟᱨ ᱱᱟᱹᱭ ᱦᱚᱸ ᱥᱩᱨ ᱜᱮᱭᱟ ᱚᱱᱠᱟ ᱮᱠ ᱰᱮᱲ ᱠᱤᱞᱳᱢᱤᱴᱟᱨ ᱪᱟᱞᱟᱜ ᱦᱩᱭᱩᱜᱼᱟ ᱚᱲᱟᱜ ᱠᱷᱚᱱᱟᱜ᱾
ᱫᱮᱲ ᱠᱤᱞᱳᱢᱤᱴᱟᱨ ᱥᱩᱨ ᱜᱮ
ᱦᱳᱭ ᱵᱤᱥᱤ ᱫᱚ ᱵᱟᱝ ᱥᱟᱺᱜᱤᱧ-ᱟ ᱠᱷᱟᱱ᱾
ᱟᱻ
ᱟᱯᱮ ᱥᱳᱨ ᱨᱮ ᱢᱮᱱᱟᱜ-ᱟ ᱜᱚᱝᱠᱮ?
ᱦᱚᱸ ᱢᱮᱱᱟᱜ ᱟᱠᱟᱫ ᱟᱞᱮ ᱥᱳᱨ ᱨᱮᱦᱚᱸ ᱠᱷᱟᱲᱟᱝ ᱜᱟᱰᱟ᱾
ᱦᱟᱸᱰᱮ ᱜᱳ ᱵᱟᱹᱱᱩᱜ-ᱟ
ᱚ ᱦᱚᱸ ᱥᱮᱨᱮᱧ ᱠᱚ ᱨᱮ ᱵᱤᱱ ᱟᱸᱡᱚᱢ ᱟᱠᱟᱫ ᱜᱮᱭᱟ ᱠᱷᱟᱲᱟᱝ ᱜᱟᱰᱟᱼᱼ
ᱦᱩᱸ ᱱᱟᱹᱭ ᱠᱚ ᱫᱚ ᱵᱟᱹᱱᱩᱜ-ᱟ
ᱱᱟᱹᱭ ᱠᱚ ᱫᱚ ᱚᱻ ᱤᱭᱟᱹ ᱢᱮᱱᱟᱜ ᱜᱮᱫᱚ ᱱᱟᱥᱮ ᱥᱟᱺᱜᱤᱧ ᱧᱚᱜ ᱜᱮᱭᱟ ᱥᱩᱨ ᱨᱮ ᱫᱚ ᱵᱟᱹᱱᱩᱜ ᱟᱹᱱᱤᱡ
ᱚᱻ
ᱚ ᱢᱮᱱᱟᱜ ᱫᱚ ᱢᱮᱱᱟᱜ-ᱟ ᱢᱟᱱᱮ ᱥᱩᱨ ᱧᱚᱜ ᱨᱮ ᱫᱚ ᱵᱟᱹᱱᱩᱜ-ᱟ ᱛᱟᱭᱛᱚ
ᱦᱳᱭ ᱚᱱᱠᱟ ᱜᱮ ᱥᱩᱨ ᱥᱟᱺᱜᱤᱧᱼᱼ
ᱦᱮᱸ
ᱟᱫᱷᱟᱱ ᱠᱚ ᱫᱚ ᱢᱟᱨᱟᱝ ᱱᱟᱹᱭ ᱜᱟᱰᱟ ᱠᱚᱦᱚᱸ ᱩᱸ ᱵᱟᱡᱟᱨ ᱯᱷᱮᱰ ᱨᱮᱜᱮ ᱛᱟᱦᱮᱸᱱ ᱫᱚᱼᱼ
ᱚᱻ
ᱦᱩᱸ
ᱦᱩᱸ
ᱥᱳᱨ ᱨᱮ ᱛᱟᱦᱮᱸ ᱞᱮᱠᱷᱟᱱ ᱪᱮᱫ ᱟᱫᱚ ᱪᱟᱞᱟᱣ ᱜᱟᱱᱚᱜ-ᱟ ᱡᱚᱠᱷᱚᱱ ᱛᱚᱠᱷᱚᱱᱼᱼ
ᱪᱟᱞᱟᱣ ᱟᱛᱮᱫᱼᱼ ᱦᱟᱹᱠᱩ ᱥᱟᱵ ᱠᱚ ᱵᱷᱟᱹᱜᱮ ᱜᱟᱱᱚᱜ-ᱟ ᱥᱩᱨ ᱠᱚ ᱨᱮ ᱫᱚᱼᱼ ᱟ-ᱟ ᱦᱟᱹᱠᱩ ᱥᱟᱵ ᱛᱩᱯᱩ ᱠᱚᱼᱼ
ᱦᱮᱸ ᱱᱚᱝᱠᱟ ᱧᱚᱜ ᱜᱮᱻ ᱨᱟᱹᱥᱠᱟᱹ ᱵᱩᱡᱷᱟᱹᱜ-ᱟ ᱫᱟᱜ ᱠᱚ ᱯᱮᱨᱮᱡ ᱠᱚᱜ ᱡᱚᱦᱚᱜ ᱜᱤᱫᱽᱨᱟᱹ ᱠᱚ ᱵᱟ. ᱲᱤᱡ ᱠᱚ ᱯᱟᱭᱨᱟᱜ-ᱟ
ᱦᱮᱸᱻ
ᱦᱩᱸ ᱢᱟᱱᱮ ᱵᱟᱠᱚ ᱞᱟᱹᱭ ᱛᱮ ᱵᱚᱰᱮ ᱨᱮᱦᱚᱸ ᱵᱟᱱ ᱜᱟᱰᱟ ᱫᱟᱜ ᱫᱚ ᱢᱟᱱᱮ ᱨᱟᱹᱥᱠᱟᱹ ᱵᱩᱡᱷᱟᱹᱜ-ᱟ ᱨᱚᱢᱚᱡᱽ ᱵᱩᱡᱷᱟᱹᱜ-ᱟ ᱯᱟᱭᱨᱟ ᱡᱚᱝ ᱩᱢᱩᱜ ᱡᱚᱝᱼᱼ ᱱᱚᱛᱮ ᱫᱚ ᱚᱡᱽᱨᱟ ᱫᱟᱜ ᱠᱚ ᱦᱚᱸ ᱦᱤᱡᱩᱜ ᱨᱮᱦᱚᱸ
ᱱᱟᱹᱭ ᱜᱟᱰᱟ ᱫᱟᱜ ᱜᱮ ᱟᱹᱰᱤᱡ ᱟᱞᱟᱫᱟ ᱜᱮᱭᱟ
ᱦᱚᱜ-ᱚ ᱵᱚᱰᱮ ᱨᱮ ᱦᱚᱸ ᱫᱟᱜ ᱫᱚ ᱱᱟᱼᱼ ᱦᱮᱞᱠᱟᱣ ᱧᱮᱞ ᱛᱮ ᱟᱲᱜᱚ ᱜᱮ ᱥᱟᱜᱱᱟ ᱜᱮᱭᱟ
ᱦᱮᱞᱳ
ᱦᱚᱸ ᱦᱮᱞᱳ ᱵᱟᱝ ᱟᱸᱡᱚᱢᱚᱜ ᱠᱟᱱᱟ? ᱦᱮᱞᱳ ᱦᱮᱞᱳ ᱦᱮᱞᱳ ᱦᱮᱞᱳ